ᱦᱩᱸ ᱦᱮᱞᱳ ᱡᱚᱦᱟᱨ ᱜᱮ ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱫᱤᱭᱮ ᱱᱟᱯᱟᱭ ᱜᱮᱛᱚ ᱜᱚᱢᱠᱮ
ᱦᱮᱸ ᱵᱤᱥ ᱵᱟᱲᱟ ᱜᱮ
ᱛᱟᱦᱚᱞᱮ ᱟᱢ ᱪᱮᱫᱠᱟ ᱢᱮᱱᱟᱢᱟ ᱵᱮᱥ ᱵᱟᱲᱟᱜ ᱜᱮ
ᱦᱮᱸ ᱵᱮᱥ ᱜᱮ
ᱦᱮᱸ
ᱚᱠᱟ ᱠᱷᱚᱱ
ᱦᱮᱸ ᱛᱟᱯᱚᱨ ᱮ ᱪᱮᱫ ᱱᱤᱛᱚᱜ ᱫᱚ ᱪᱮᱫ ᱤᱫᱤ ᱠᱟᱛᱮᱞᱟᱝ ᱟᱞᱳᱪᱚᱱᱟ ᱞᱮᱠᱷᱟᱱ ᱱᱟᱯᱟᱭᱚᱜ-ᱟ ᱡᱟᱦᱟᱱᱟᱜ ᱠᱚ ᱩᱭᱦᱟᱹᱨ ᱵᱟᱲᱟ ᱟᱠᱟᱫ ᱛᱟᱞᱟᱝᱟ
ᱩᱭᱦᱟᱹᱨ ᱵᱟᱲᱟ ᱫᱚ ᱵᱟᱝ ᱦᱩᱭ ᱠᱟᱱᱟ ᱤᱧᱫᱚ ᱛᱮᱦᱤᱧ ᱜᱮ ᱯᱩᱭᱞᱳᱧ ᱵᱮᱵᱚᱦᱟᱨᱮ ᱠᱟᱱᱟ ᱱᱤᱭᱟᱹ ᱩᱸ
ᱚᱸ
ᱟᱢ ᱫᱚ ᱛᱤᱥ ᱠᱷᱚᱱᱮᱢ ᱵᱮᱵᱚᱦᱟᱨᱮ ᱠᱟᱱᱟ
ᱤᱧ ᱦᱚᱸ ᱱᱚᱝᱠᱟ ᱚᱱᱠᱟ ᱵᱟᱨ ᱫᱤᱱ ᱜᱟᱱᱤᱧ ᱦᱩᱭᱩᱜ ᱠᱟᱱᱟ
ᱤᱭᱟᱹ ᱜᱟᱛᱮ ᱠᱚ ᱧᱟᱢ ᱵᱟᱲᱟ ᱦᱩᱭᱱᱟ
ᱩ ᱜᱟᱛᱮ ᱠᱚᱫᱚ ᱱᱚᱝᱠᱟ ᱧᱮᱞ ᱦᱩᱭᱩᱜ ᱠᱟᱱᱟ ᱡᱟᱦᱟᱸ ᱚᱱᱠᱟ ᱡᱩᱫᱤ ᱯᱟᱥᱮᱡ ᱵᱟᱲᱟ ᱦᱩᱭᱩᱜ ᱠᱟᱱᱟ ᱡ ᱡᱟᱦᱟᱸᱭ ᱠᱚ ᱜᱚᱞᱯᱚ ᱠᱟᱱ ᱜᱚᱞᱯᱚ ᱦᱩᱭᱩᱜ-ᱟ
ᱚ ᱤᱧᱫᱚ ᱛᱮᱦᱤᱧ ᱜᱮ ᱯᱳᱭᱞᱳ ᱵᱮᱵᱚᱦᱟᱨ ᱠᱟᱱᱟ ᱢᱟᱱᱮ
ᱦᱸ
ᱩᱱᱟᱹᱜ ᱵᱟᱰᱟᱭ ᱵᱟᱹᱱᱩᱜ-ᱟ ᱪᱮᱫ ᱠᱚᱠᱚ ᱨᱚᱲ ᱵᱟᱲᱟᱭᱮᱫ-ᱟ ᱱᱚᱣᱟᱨᱮ ᱪᱮᱫ ᱠᱚ ᱯᱟᱨᱢᱤᱥᱮᱱ ᱠᱩ ᱧᱮᱞ ᱵᱟᱝ ᱦᱩᱭ ᱠᱟᱱᱟ
ᱦᱩᱢᱸ
ᱫᱤᱭᱮ ᱚᱠᱟ ᱠᱷᱚᱱ
ᱤᱧ ᱫᱚ ᱚᱱᱟ ᱤᱭᱟᱹ ᱠᱷᱚᱱ ᱵᱮᱝᱜᱚᱞ ᱠᱷᱚᱱ
ᱚ ᱵᱮᱝᱜᱚᱞ ᱨᱮᱱ ᱤᱧ ᱦᱚᱸ ᱵᱮᱝᱜᱚᱞ ᱨᱮᱱ ᱠᱟᱱᱟ
ᱟᱫᱚ ᱱᱚᱸᱰᱮ ᱱᱚᱸᱰᱮ ᱟᱹᱱ ᱟᱹᱨᱤ ᱨᱮ ᱢᱮᱱᱟᱜ-ᱟ ᱱᱚᱣᱟ ᱡᱟᱦᱟᱸ ᱠᱚ ᱜᱟᱯᱟᱞ ᱢᱟᱨᱟᱜ-ᱟ ᱱᱚᱰᱮ ᱟᱠᱚᱣᱟᱜ ᱡᱮᱢᱚᱱ ᱟᱠᱚᱣᱟᱜ ᱱᱤᱡᱮᱨᱟᱜ ᱯᱟᱨᱥᱳᱱᱟᱞ ᱰᱤᱴᱮᱞᱥ ᱥᱟᱶᱛᱮ ᱧᱩᱛᱩᱢ ᱠᱚ ᱚᱱᱟ ᱠᱚᱫᱚ ᱵᱟᱝᱞ ᱜᱟᱱᱚᱜ-ᱟ
ᱚᱸ ᱫᱤᱭᱮ ᱚᱠᱟ ᱡᱮᱞᱟ?
ᱱᱚᱣᱟ ᱚᱭ ᱢᱮᱫᱱᱤᱯᱩᱨ᱾
ᱚ, ᱤᱧ ᱫᱚ ᱵᱟᱸᱠᱩᱲᱟ ᱠᱷᱚᱱ᱾ ᱡᱮ ᱪᱟᱥᱵᱟᱥ ᱚᱱᱛᱮ ᱦᱩᱭᱩᱜ ᱠᱟᱱᱟ ᱥᱮ ᱵᱟᱝ?
ᱪᱟᱥᱵᱟᱥ ᱫᱚ ᱱᱚᱜᱼᱚᱭ ᱱᱤᱛᱚᱜ ᱫᱚ, ᱪᱟᱥᱵᱟᱥ ᱫᱤᱱ ᱜᱮ ᱥᱮᱴᱮᱨᱚᱜ ᱠᱟᱱᱟ᱾ ᱟᱫᱚ ᱟᱫᱚ ᱫᱤᱥᱚᱢ ᱫᱚ ᱪᱟᱞᱟᱣ ᱮᱠᱷᱚᱱᱚ ᱟᱹᱣᱨᱤ ᱦᱩᱭᱩᱜᱼᱟ ᱱᱤᱛᱚᱜ, ᱤᱭᱟᱹ ᱨᱮᱜᱮ ᱢᱤᱱᱟᱹᱧᱟ ᱟᱵᱚᱣᱟᱜ ᱦᱳᱥᱴᱮᱞ ᱥᱮᱫ ᱨᱮᱜᱮ ᱢᱤᱱᱟᱹᱧ-ᱟ᱾
ᱚᱻ
ᱪᱟᱥ ᱵᱟᱲᱟ ᱫᱚ ᱦᱩᱭᱩᱜ ᱠᱟᱱᱟ ᱡᱟᱹᱱᱤᱡ ᱠᱷᱟᱱ ᱱᱤᱛᱚᱜ ᱫᱚ ᱾ ᱚᱱᱮ ᱛᱚᱞᱟ ᱠᱚᱠᱚ ᱮᱨ ᱮᱫᱟ ᱥᱮ ᱮᱨ ᱟᱠᱟᱫᱟ ᱠᱚ᱾ ᱛᱟᱦᱚᱞᱮ ᱟᱯᱮ ᱫᱤᱥᱚᱢ ᱥᱮᱫ ᱫᱚ ᱚᱠᱟ ᱞᱮᱠᱟ?
ᱟᱞᱮ ᱫᱤᱥᱚᱢ ᱥᱮᱱ ᱦᱚᱸ ᱟᱯᱷᱚᱨ ᱵᱟᱲᱟ ᱠᱚ ᱦᱳᱭ ᱠᱟᱱᱟ᱾
ᱦᱮᱸ
ᱫᱚ ᱠᱚ ᱠᱷᱚᱱ ᱫᱟᱜ ᱜᱟᱭ ᱛᱚᱵᱮ ᱠᱟᱹᱴᱤᱡ ᱟᱯᱷᱚᱨ ᱮᱜ ᱜᱮᱭᱟ ᱠᱚ ᱮᱠᱷᱚᱱᱳ᱾
ᱟᱯᱮ ᱫᱤᱥᱚᱢ ᱪᱮᱠᱠᱟ ᱥᱮᱛᱳᱝ? ᱦᱮᱸ ᱪᱮᱫᱠᱟ, ᱥᱮᱛᱳᱝ ᱪᱮᱫ ᱠᱟ ᱞᱟᱜᱟᱜ ᱠᱟᱱᱟ?
ᱟᱹᱰᱤ ᱥᱤᱛᱩᱝ ᱟᱹᱰᱤ ᱾
ᱦᱩᱸ
ᱟᱹᱰᱤ ᱜᱮ᱾
ᱟᱨ ᱫᱟᱜ ᱠᱚ ᱨᱮᱱᱟᱜ ᱟᱱᱟᱴ ᱦᱩᱭᱩᱜ ᱠᱟᱱᱟ ᱪᱮᱫᱟ?
ᱦᱮᱸ ᱫᱟᱜ ᱠᱚᱫᱚ ᱮᱠᱷᱚᱱ ᱫᱚ, ᱚᱱᱠᱟ ᱫᱚ ᱵᱟᱝ ᱮ ᱫᱟᱜ ᱮᱫᱟ᱾ ᱛᱷᱚᱲᱟ ᱛᱷᱚᱲᱟᱭ ᱫᱟᱜ ᱮᱫᱟ ᱢᱤᱫ ᱵᱟᱨ ᱫᱤᱱ᱾
ᱦᱮᱸ
ᱨᱤᱢᱤᱞ ᱵᱟᱲᱟ ᱠᱮᱫᱟ ᱦᱚᱞᱟ ᱢᱟᱫᱷᱮᱨ ᱢᱤᱫ ᱵᱟᱨ ᱾
ᱦᱮᱸ
ᱫᱤᱭᱮ ᱦᱚᱥᱴᱮᱞ ᱨᱮᱢ ᱛᱟᱦᱮᱱ ᱛᱟᱦᱮᱸ ᱟ ᱥᱮ ᱪᱮᱫ?
ᱦᱮᱸ ᱦᱳᱥᱴᱮᱞ ᱨᱤᱧ ᱛᱟᱦᱮᱱ ᱠᱟᱱᱟ᱾
ᱯᱟᱲᱦᱟᱣ ᱮᱫ ᱜᱮᱭᱟᱢ ᱾ ᱥᱟᱱᱛᱟᱞᱤ ᱛᱮ ᱪᱤᱫ ᱛᱮᱢ ᱯᱟᱲᱦᱟᱜ ᱠᱟᱱᱟ ᱥᱟᱱᱛᱟᱞᱤ ᱛᱮ᱾
ᱦᱮᱸ ᱥᱟᱱᱛᱟᱞᱤ ᱢᱤᱰᱤᱭᱟᱢ᱾ ᱢᱟᱱᱮ ᱥᱟᱱᱛᱟᱞᱤ ᱢᱤᱰᱤᱭᱟᱢ ᱠᱤᱱᱛᱩ ᱢᱟᱱᱮ ᱥᱟᱛᱟᱢ ᱫᱚ ᱤᱧᱟᱹᱜ ᱫᱚ ᱱᱟᱜᱟᱢ ᱥᱟᱛᱟᱢ ᱛᱮ᱾
ᱚ ᱫᱤᱭᱮ ᱚᱱᱟ ᱟᱯᱮ ᱚᱱᱛᱮ ᱨᱮᱜᱮᱢ ᱢᱮᱱᱟᱜ ᱢᱮᱭᱟ ᱥᱤ ᱪᱤᱫ?
ᱦᱮᱸ ᱟᱞᱮ ᱱᱚᱛᱮ ᱨᱮᱜᱮ, ᱵᱟᱡᱟᱨ ᱨᱮ ᱢᱤᱱᱟᱹᱧ-ᱟ ᱢᱮᱫᱱᱤᱯᱩᱨ ᱵᱟᱡᱟᱨ ᱨᱮ᱾
ᱦᱮᱸ ᱫᱤᱭᱮ ᱪᱤᱫ ᱛᱤᱱ ᱫᱚ ᱵᱚᱱᱫᱚ ᱜᱮᱭᱟ?
ᱦᱮᱸ ᱛᱮᱦᱮᱧ ᱫᱚ ᱤᱭᱟᱹ ᱠᱟᱱᱟ ᱫᱚ ᱨᱚᱵᱤᱵᱟᱨ ᱠᱟᱱᱟ᱾
ᱦᱮᱸ ᱨᱚᱵᱤᱵᱟᱨ
ᱪᱤᱫ ᱪᱚᱝ
ᱥᱮᱛᱟᱜ ᱨᱮ ᱠᱷᱮᱞᱟᱧ ᱧᱮᱞᱮᱫ ᱛᱟᱦᱮᱱᱟ ᱛᱚ᱾ ᱟᱫᱚ ᱦᱤᱲᱤᱧ ᱟᱠᱟᱫᱟᱹᱧ ᱵᱟᱨ ᱦᱚᱸ᱾ ᱯᱷᱩᱴᱵᱚᱞ ᱦᱩᱭᱱᱟ ᱥᱮᱛᱟᱜ ᱨᱮ᱾
ᱦᱮᱸ ᱦᱮᱸ ᱦᱳᱭ ᱱᱟ᱾
ᱟᱫᱚ ᱟᱞᱮ ᱫᱚ ᱡᱮᱢᱚᱱ ᱤᱧᱦᱚᱸ ᱠᱷᱮᱞ ᱫᱚ ᱧᱮᱞ ᱫᱩᱧ ᱧᱮᱞ ᱮᱫ ᱛᱟᱦᱮᱸ᱾ ᱟᱫᱚ ᱠᱷᱮᱞ ᱢᱮᱥᱤ ᱵᱟᱠᱚ ᱟᱬᱜᱚ ᱟᱠᱟᱫᱮᱭᱟ ᱚᱱᱟ ᱠᱷᱟᱹᱛᱤᱨ ᱫᱚ ᱵᱟᱹᱧ ᱧᱮᱞ ᱞᱟᱜ-ᱟ᱾
ᱟᱲᱜᱳ ᱞᱮᱫᱮᱭᱟ ᱠᱚ ᱯᱚᱨᱮᱛᱮ᱾
ᱢᱩᱪᱟᱹᱫ ᱨᱮ ᱠᱚ ᱟᱲᱜᱩ ᱞᱮᱫᱮᱭᱟ?
ᱦᱮᱸ ᱛᱤᱯᱟᱱᱱᱚ ᱢᱤᱱᱤᱴ ᱨᱮ᱾
ᱚ ᱟᱫᱚ ᱯᱟᱹᱭᱞᱟᱹ ᱦᱟᱯ ᱴᱟᱭᱤᱢ ᱞᱟᱦᱟ ᱧᱮᱞ ᱦᱳᱭᱳᱜ ᱠᱟᱱᱟ ᱾ᱵᱟᱨᱭᱟ ᱜᱟᱱ ᱠᱚ ᱜᱳᱞ ᱠᱮᱫᱟ᱾ ᱯᱞᱮᱱᱴᱤᱠ ᱠᱚ ᱧᱟᱢ ᱠᱮᱫᱟ᱾ ᱩᱸ ᱮᱢᱱᱤ ᱛᱚ ᱱᱚᱣᱟ ᱫᱚ ᱱᱚᱠ ᱟᱣᱩᱴ ᱜᱮᱢ ᱫᱚ ᱵᱟᱝ ᱠᱟᱱᱟ ᱱᱩᱠᱩ ᱫᱚ ᱮᱢᱱᱤ ᱛᱮᱜᱮ ᱠᱚ ᱠᱳᱣᱟᱞᱤᱯᱷᱟᱭ ᱠᱟᱫᱟ᱾ ᱵᱟᱝ ᱠᱚ ᱟᱲᱜᱩ ᱫᱟᱲᱮᱭᱮᱭᱟ᱾
ᱟᱨ ᱫᱤᱭᱮ ᱩᱱᱠᱩ ᱢᱤᱫᱴᱮᱡ ᱠᱚ ᱜᱳᱞ ᱠᱮᱫᱟ, ᱟᱨ ᱫᱤᱭᱮ ᱟᱨᱚ ᱢᱤᱫᱴᱮᱡ ᱢᱮᱥᱤ ᱜᱳᱞ ᱠᱮᱫᱟ ᱯᱷᱨᱤ ᱠᱤᱠ ᱛᱮ᱾ ᱟᱲᱜᱩ ᱞᱤᱫᱤᱭᱟᱠᱚ ᱛᱤᱯᱟᱱᱱᱚ ᱥᱮ ᱛᱤᱱᱟᱹᱜ ᱛᱮᱥᱳᱴᱴᱤ ᱨᱮ ᱛᱤᱯᱟᱱᱱᱚ
ᱛᱤᱯᱟᱱᱚ ᱢᱤᱱᱤᱴ ᱨᱮ ᱡᱟᱹᱱᱤᱡ, ᱫᱤᱭᱮ ᱵᱟᱨᱭᱟ ᱢᱮᱪ ᱦᱩᱭᱱᱟ ᱥᱮᱛᱟᱜ ᱨᱮ᱾ ᱯᱚᱨᱛᱩᱜᱟᱞ ᱜᱟᱞᱟᱨᱤ ᱵᱟᱱᱟᱨᱤᱧ ᱧᱮᱞ ᱯᱷᱟᱠᱟ ᱜᱤᱧ ᱛᱟᱦᱮᱸ ᱠᱟᱱᱟ᱾ ᱡᱮ ᱚᱲᱟᱜ ᱠᱚᱫᱚ ᱪᱟᱞᱟᱣ ᱵᱟᱝ ᱦᱩᱭ ᱠᱟᱱᱟ?
ᱮᱸᱦᱮᱸᱜ ᱪᱟᱞᱟᱣ ᱵᱟᱝ ᱦᱩᱭ ᱠᱟᱱᱟ ᱾ᱠᱚᱢ ᱠᱚᱨᱮ ᱢᱤᱫ ᱪᱟᱸᱫᱳ ᱜᱟᱱ ᱪᱟᱞᱟᱜ ᱵᱟᱝ ᱦᱩᱭ ᱠᱟᱱᱟ᱾ ᱟᱪᱪᱷᱟ ᱡᱚᱠᱷᱚᱱ ᱟᱫᱚ ᱵᱚᱞ ᱠᱷᱮᱞ ᱫᱤᱠ ᱫᱤᱭᱮ ᱞᱟᱝ ᱜᱚᱞᱯᱷᱚ ᱠᱮᱫ᱾ ᱛᱟᱦᱟᱞᱮ ᱟᱢ ᱫᱚ ᱵᱚᱞ ᱠᱚᱢ ᱠᱷᱮᱞ ᱵᱟᱲᱟᱭᱟ ᱥᱮ ᱵᱟᱝ?
ᱠᱷᱮᱞ ᱛᱟᱦᱮᱱ ᱜᱤᱭᱟᱹᱧ ᱤᱱᱠᱟ, ᱢᱤᱫ ᱵᱟᱨ ᱵᱮᱥᱤ ᱫᱚ ᱵᱟᱝ᱾
ᱦᱩᱸ ᱟᱯᱮ ᱴᱚᱞᱟᱯᱟᱲᱟ ᱠᱚᱨᱮ ᱠᱷᱮᱞᱳᱰ ᱠᱚᱠᱚ ᱠᱷᱩᱞᱟᱹᱣ ᱵᱟᱲᱟᱭ ᱮᱜ-ᱟ ᱥᱮ ᱵᱟᱝ᱾
ᱦᱮᱸ ᱦᱮᱸ ᱠᱷᱩᱞᱟᱹᱣ ᱛᱟᱦᱮ ᱱᱤᱭᱟᱹ ᱠᱚ ᱫᱷᱟᱨᱮ ᱯᱟᱥᱮ ᱠᱚᱨᱮ ᱜᱮ ᱠᱷᱮᱞᱳᱜ ᱦᱳᱭᱳᱜ ᱠᱟᱱᱟ᱾
ᱚᱸ
ᱫᱤᱭᱮ ᱟᱯᱮ ᱫᱚ
ᱦᱩᱸ ᱟᱞᱮ ᱥᱮᱫ ᱦᱚᱸ ᱱᱚᱠᱟ ᱠᱷᱮᱞᱳᱰ ᱫᱚ ᱦᱩᱭᱩᱜᱼᱟ᱾
ᱵᱟᱹᱲᱛᱤ ᱡᱮᱢᱚᱱ ᱥᱩᱠᱨᱤ ᱠᱷᱮᱞ ᱛᱚ ᱱᱮᱛᱟᱨ ᱥᱩᱠᱨᱤ ᱠᱷᱮᱞ ᱠᱚ ᱠᱷᱩᱞᱟᱹᱣ ᱜᱮᱭᱟ ᱟᱞᱮ ᱟᱹᱛᱩ ᱯᱟᱥᱮ ᱨᱮᱜᱮ᱾
ᱚᱸ
ᱠᱟᱹᱣᱰᱤ ᱠᱷᱮᱞ ᱢᱤᱫᱴᱮᱱ ᱧᱮᱞ ᱦᱩᱭᱩᱜ ᱠᱟᱱᱟ᱾ ᱱᱮᱛᱟᱨ ᱫᱚ ᱟᱞᱮ ᱱᱚᱱᱛᱮ ᱫᱚ ᱯᱚᱭᱥᱟ ᱠᱷᱮᱞ ᱨᱮᱫᱚ ᱴᱷᱤᱠ ᱜᱤ ᱵᱟᱝ ᱡᱩᱫᱤ ᱥᱩᱠᱨᱤ ᱠᱷᱮᱞ ᱠᱚ ᱠᱷᱩᱞᱟᱹᱣᱼᱟ, ᱛᱟᱦᱚᱞᱮ ᱚᱸᱰᱮ ᱫᱚ ᱢᱟᱱᱮ ᱦᱮᱯᱲᱟᱣ ᱨᱮᱱᱟᱜ ᱛᱟᱣ ᱵᱟᱝ ᱦᱚᱢ ᱧᱟᱢ ᱫᱟᱲᱮᱭᱟᱜᱼᱟ᱾
ᱚᱸ
ᱠᱟᱨᱚᱱ ᱡᱷᱚᱛᱚ ᱦᱚᱲ ᱜᱮ ᱢᱤᱫ ᱥᱩᱢᱚᱭ ᱡᱚᱠᱷᱚᱱ ᱯᱚᱭᱥᱟ ᱠᱷᱮᱞ ᱠᱟᱹᱣᱰᱤ ᱠᱷᱮᱞ ᱦᱩᱭᱩᱜᱼᱟ ᱟᱫᱚ ᱚᱱᱟ ᱯᱚᱨ ᱡᱩᱫᱤ ᱠᱚ ᱞᱟᱹᱭᱟ ᱢᱤᱫᱴᱮᱱ ᱥᱩᱠᱨᱤ ᱠᱷᱮᱞ ᱛᱮᱱᱟᱜ ᱦᱩᱭᱩᱜ ᱡᱚᱢ ᱧᱩᱸ ᱛᱚ ᱵᱷᱟᱜᱮ ᱧᱟᱢᱚᱜᱼᱟ᱾
ᱦᱮᱸ ᱚᱱᱠᱟ ᱱᱚᱛᱮ ᱦᱚ ᱚᱱᱠᱟ ᱜᱮ᱾ ᱠᱷᱩᱞᱟᱹᱣ ᱵᱟᱲᱟᱭ ᱛᱟᱦᱮᱱ ᱜᱮ ᱠᱷᱩᱞᱟᱹᱣ ᱫᱚ ᱪᱟᱞᱟᱜ ᱛᱚᱠᱷᱚᱱ᱾
ᱦᱩᱸ᱾
ᱫᱤᱭᱮ ᱫᱟᱠᱟ ᱠᱚ ᱡᱚᱢ ᱦᱩᱭᱱᱟ?
ᱫᱟᱠᱟ ᱫᱚ ᱠᱚᱨᱚ ᱟᱹᱣᱨᱤ ᱡᱚᱢ ᱦᱩᱭᱩᱜᱼᱟ᱾ ᱱᱤᱛᱚᱜ ᱦᱳᱥᱴᱮᱞ ᱨᱮ ᱫᱟᱠᱟ ᱫᱚᱠᱚ ᱮᱢ ᱠᱟᱫ ᱞᱮᱭᱟ ᱟᱫᱚ ᱛᱤᱦᱤᱧ ᱫᱚ ᱡᱤᱞ ᱩᱛᱩ ᱟᱨ
ᱦᱳᱥᱴᱮᱞ ᱨᱮᱱᱟᱜ ᱛᱚ ᱢᱟᱱᱮ ᱛᱤᱦᱤᱧ ᱫᱚ ᱵᱟᱹᱛᱤ ᱠᱚᱞᱮ ᱮᱢ ᱠᱟᱫ ᱛᱟᱞᱮᱭᱟ ᱱᱚᱸᱰᱮ ᱩᱛᱩ ᱞᱩ ᱠᱟᱛᱮᱫ ᱠᱚ ᱮᱢᱟ ᱞᱮᱭᱟ᱾
ᱟᱫᱚ ᱟᱢ ᱡᱟᱦᱟᱸ ᱛᱤ ᱨᱮᱜᱮᱢ ᱢᱚᱱᱮᱭᱟ ᱪᱟᱞᱟᱜ ᱟᱢ ᱡᱚᱢᱟᱢ᱾
ᱦᱮᱸ᱾
ᱟᱢ ᱫᱚᱢ ᱡᱚᱢ ᱟᱠᱟᱫᱟ?
ᱦᱮᱸ ᱡᱚᱢ ᱦᱩᱭ ᱠᱟᱱᱟ ᱥᱮᱛᱟᱜ ᱨᱮ᱾
ᱦᱩᱸ᱾
ᱥᱮᱛᱟᱜ ᱨᱮ ᱦᱚᱛᱚᱜ ᱟᱨ ᱟᱹᱞᱩ᱾ ᱦᱚᱛᱚᱫ ᱠᱷᱟᱰᱟ ᱟᱨ ᱟᱹᱞᱩ᱾
ᱫᱤᱭᱮ ᱮᱠᱞᱟ ᱜᱮ ᱜᱟᱛᱮ ᱠᱩ ᱢᱮᱱᱟᱜ ᱠᱚᱣᱟ ᱾
ᱜᱟᱛᱮ ᱠᱩ ᱵᱳᱞᱛᱮ ᱾
ᱜᱟᱛᱮ ᱠᱚ ᱵᱳᱞᱛᱮ ᱢᱮᱱᱫᱤᱧ ᱟᱹᱛᱩ ᱫᱷᱟᱨᱮ ᱯᱟᱥᱮ ᱠᱚᱨᱮᱱ ᱢᱮᱱᱟᱜ ᱠᱚᱣᱟ ᱚᱝᱠᱟ ᱾ ᱥᱮ ᱟᱢ ᱢᱚᱛᱚ ᱜᱮ ᱟᱹᱛᱩ ᱠᱷᱚᱱ ᱾
ᱵᱟᱝᱟ ᱛᱩ ᱠᱷᱚᱱ ᱫᱚ ᱵᱳᱞᱛᱮ ᱢᱮᱱᱟᱜ ᱠᱚᱣᱟ᱾ ᱫᱟᱫᱟ ᱦᱚᱲ ᱛᱟᱠᱚ ᱢᱮᱱᱟᱜ ᱠᱚᱣᱟ, ᱟᱨ ᱥᱟᱶᱛᱮ ᱡᱟᱦᱟᱸ ᱟᱞᱮ ᱱᱚᱣᱟ ᱦᱳᱥᱴᱮᱞ ᱨᱮᱞᱮ ᱦᱮᱡ ᱟᱠᱟᱱᱟ᱾ ᱢᱟᱱᱮ ᱤᱥᱠᱩᱞ ᱡᱤᱭᱚᱱ ᱨᱮ ᱡᱟᱦᱟᱸᱭ ᱯᱟᱹᱴᱷᱩᱣᱟᱹ ᱠᱚ ᱛᱟᱦᱮᱸ ᱠᱟᱱᱟ ᱦᱟᱱᱛᱮ ᱱᱟᱛᱮ ᱨᱮᱱ ᱾ ᱥᱮ ᱠᱚᱞᱮᱡᱽ ᱡᱤᱭᱚᱱ ᱨᱮ ᱱᱩᱠᱩ ᱜᱮ ᱱᱚᱰᱮ, ᱦᱮᱡ ᱟᱠᱟᱱᱟ, ᱠᱤ ᱪᱤᱱᱦᱟᱹ ᱯᱚᱨᱤᱪᱚᱭ ᱜᱤᱫᱽᱨᱟᱹ ᱠᱚᱢ ᱠᱚᱨᱮ, ᱯᱚᱱᱨᱚ ᱫᱚᱥ ᱵᱟᱨᱚ ᱡᱚᱱ ᱫᱚ ᱢᱮᱱᱟᱜ ᱠᱚᱣᱟ ᱾
ᱚ ᱟᱭᱢᱟ ᱜᱟᱱ ᱜᱮ ᱢᱮᱱᱟᱜ ᱯᱮᱭᱟ
ᱦᱮᱸ ᱟᱭᱢᱟ ᱜᱟᱱ ᱜᱮ ᱢᱮᱱᱟᱜ ᱞᱮᱭᱟ ᱾
ᱠᱷᱮᱞᱳᱜ ᱛᱟᱦᱮᱱᱟᱢ ᱥᱮ ᱵᱟᱝ ᱛᱟᱦᱚᱞᱮ ᱵᱚᱞ ᱫᱚ?
ᱦᱮᱸ ᱠᱷᱮᱞᱳᱜ ᱦᱩᱭᱩᱜ ᱜᱮᱭᱟ ᱾
ᱱᱮᱥ ᱵᱟᱝ ᱯᱮ,
ᱢᱟᱱᱮ ᱵᱷᱟᱜᱮ ᱧᱚᱜ ᱜᱮ ᱠᱷᱮᱞ ᱦᱩᱭᱩᱜᱼᱟ, ᱢᱟᱱᱮ ᱤᱸᱵᱷᱟᱨ ᱥᱮᱴᱤ, ᱟᱨ ᱰᱟᱹᱦᱤ ᱢᱮᱱᱟᱜᱼᱟ ᱾ ᱟᱫᱚ ᱦᱳᱥᱴᱮᱞ ᱜᱤᱫᱽᱨᱟᱹ ᱠᱚᱫᱚ ᱟᱨ ᱢᱮᱥ ᱜᱤᱫᱽᱨᱟᱹ ᱠᱚ ᱠᱚ ᱦᱤᱡᱩᱜᱼᱟ, ᱚᱝᱠᱟ ᱪᱷᱚᱴᱟ ᱫᱤᱠ ᱞᱮ ᱮᱛᱚᱦᱚᱵᱟ, ᱢᱟᱱᱮ ᱠᱷᱩᱵ ᱞᱟᱦᱟ ᱫᱚ ᱵᱟᱠᱚ ᱪᱟᱞᱟᱜᱼᱟ ᱾ ᱪᱷᱚᱴᱟ ᱠᱷᱚᱱ ᱮᱠ ᱚᱱᱠᱟ ᱥᱟᱲᱮ ᱥᱟᱛᱴᱟ ᱟᱴᱴᱟ ᱫᱷᱟᱹᱵᱤᱡ᱾
ᱦᱮᱸ ᱢᱚᱴᱟ ᱢᱩᱴᱤ ᱡᱟᱦᱟᱸᱭ ᱫᱚ ᱮᱢᱚᱱ ᱵᱷᱟᱵ ᱞᱮ ᱠᱷᱮᱞᱟ ᱫᱩᱹᱧ ᱟᱹᱭᱩᱵ ᱵᱮᱲᱟ ᱫᱚ ᱩᱱᱤ ᱫᱚ ᱦᱟᱲᱟᱢ ᱦᱚᱲᱜᱮᱭ ᱠᱷᱮᱞ ᱜᱚᱫ ᱠᱟᱜᱼᱟ ᱾
ᱦᱮᱸ ᱟᱭᱩᱵ ᱵᱮᱲ
ᱦᱮᱸ ᱟᱫᱚ ᱜᱷᱟᱥ ᱰᱤᱦᱤ ᱛᱚ ᱯᱩᱴᱩᱨ ᱢᱩᱴᱩᱨ
ᱦᱮᱸ ᱫᱚ ᱱᱟᱯᱟᱭ ᱜᱮ ᱛᱟᱦᱮᱱᱟ ᱾ ᱟᱨ ᱱᱚᱣᱟ ᱠᱚᱨᱮ ᱫᱚ ᱚᱱᱠᱟ ᱫᱚ,
ᱦᱩᱸ
ᱵᱟᱝ ᱠᱚ ᱵᱮᱱᱟᱣ ᱠᱟᱫᱟ, ᱚᱱᱠᱟ ᱤᱭᱟᱹ ᱠᱚᱫᱚ ᱵᱟᱹᱱᱩᱜ ᱠᱟᱫᱟ ᱥᱩᱨ ᱠᱚᱨᱮ ᱫᱚ ᱢᱤᱫ ᱛᱮᱱ ᱠᱚ ᱵᱮᱱᱟᱣ ᱮ ᱛᱟᱦᱮᱸᱱᱟ ᱚᱱᱟ ᱦᱚᱸ ᱵᱚᱱᱫᱚ ᱟᱠᱟᱱᱟ ᱾
ᱡᱮᱢᱚᱱ ᱟᱛᱳ ᱯᱟᱲᱟ, ᱯᱮᱠᱴᱤᱥ ᱪᱮᱠᱟ ᱠᱚ ᱯᱨᱮᱠᱴᱤᱥ ᱵᱟᱲᱟᱭᱮᱫᱟ ᱯᱮᱠᱴᱤᱥ ᱦᱚᱪᱚᱭᱮᱫ ᱠᱚᱣᱟ ᱥᱮ ᱯᱨᱮᱠᱴᱤᱥ ᱫᱟ ᱟᱠᱚᱛᱮ?
ᱯᱮᱠᱴᱤᱥ ᱛᱟᱦᱮ ᱱᱤᱭᱟᱹ ᱯᱮᱠᱴᱤᱥ ᱠᱚᱫᱚ ᱱᱤᱡᱮ ᱛᱮᱜᱮ ᱾
ᱦᱮᱸ
ᱪᱟᱞᱟᱜ ᱛᱮ ᱥᱮᱛᱟᱜ ᱵᱮᱲᱟ ᱦᱚᱸ ᱟᱫᱚ ᱮᱠᱷᱚᱱ ᱫᱚ ᱵᱟᱝᱠᱚ ᱪᱟᱞᱟᱣ ᱠᱟᱱᱟ, ᱮᱠᱷᱚᱱ ᱫᱚ ᱟᱹᱰᱤ ᱛᱮ ᱥᱤᱛᱩᱝ ᱠᱟᱱᱟ ᱛᱚ ᱾ ᱥᱮᱛᱟᱜ ᱠᱷᱚᱱᱜᱮ, ᱩᱫᱽᱜᱟᱹᱨ ᱠᱟᱱᱟ ᱟᱹᱰᱤ ᱾ ᱛᱚᱠᱷᱚᱱ ᱫᱚ ᱵᱚᱱᱫᱚ ᱦᱟᱛᱟᱲ ᱠᱟᱱᱟ ᱨᱮᱭᱟᱲ ᱥᱚᱢᱚᱭ ᱦᱟᱜᱠᱚ ᱵᱚᱨᱥᱟ ᱨᱮᱫᱚ ᱦᱟᱸᱜ ᱠᱟᱹᱢᱤ ᱵᱟᱲᱟᱭᱟᱠᱚ ᱾
ᱦᱮᱸ ᱪᱟᱥ ᱠᱟᱹᱢᱤ ᱠᱚ ᱛᱟᱦᱮᱱᱟ ᱾
ᱦᱮᱸ ᱟᱫᱚ ᱮᱠᱷᱚᱱ ᱫᱚᱠᱚ ᱵᱚᱱᱫᱚ ᱦᱟᱛᱟᱲᱟ ᱥᱮ ᱟᱫᱚ ᱦᱩᱲᱩ ᱠᱚ ᱨᱚᱦᱚᱭ ᱵᱟᱲᱟ ᱠᱟᱛᱮᱫ ᱠᱚ ᱪᱟᱞᱟᱜᱼᱟ ᱦᱟᱸᱜ, ᱥᱮᱛᱟᱜ ᱥᱮᱛᱟᱜ,
ᱦᱮᱸ ᱡᱮᱢᱚᱱ ᱟᱞᱮ ᱫᱤᱥ ᱟᱞᱮ ᱫᱤᱥᱚᱢ ᱥᱮᱱ ᱱᱚᱱᱠᱟ ᱧᱮᱞ ᱦᱩᱭ ᱟᱠᱟᱱᱟᱱᱟ, ᱡᱟᱦᱟᱸ ᱵᱚᱞ ᱠᱷᱮᱞ ᱠᱚ ᱥᱟᱵ ᱠᱮᱭᱟ ᱡᱮᱢᱚᱱ ᱱᱤᱡᱮ ᱵᱟᱵᱟ ᱛᱟᱠᱚ ᱾ ᱵᱤᱫ ᱛᱟᱠᱚᱵᱤᱫ ᱨᱮ, ᱢᱟᱱᱮ ᱦᱩᱲᱩ ᱠᱚ ᱦᱮᱲᱦᱮᱫᱟ ᱾ ᱢᱟᱱᱮ ᱡᱷᱚᱛᱚ ᱦᱚᱲ ᱢᱟᱱᱮ ᱯᱷᱩᱴᱵᱚᱞ ᱨᱮ ᱡᱟᱦᱟᱸ ᱜᱟᱶᱛᱟ ᱢᱮᱱᱟᱜ ᱠᱚᱣᱟ ᱫᱚᱥ ᱮᱜᱟᱨᱚ ᱵᱟᱨ ᱯᱚᱱᱨᱚ ᱡᱚᱱ ᱜᱟᱱ ᱩᱱᱠᱩᱣᱟᱜ ᱦᱩᱲᱩ ᱵᱚᱱ ᱦᱮᱦᱮᱫ ᱪᱟᱵᱟᱭᱟᱠᱚ ᱩᱱᱟᱹᱜ ᱯᱚᱭᱥᱟ ᱠᱚ ᱮᱢᱟ ᱵᱚᱱᱟ ᱱᱚᱰᱮ ᱵᱷᱮᱲᱟ ᱠᱷᱮᱞ ᱵᱚᱱ ᱥᱟᱵᱟ ᱚᱱᱠᱟ ᱠᱟᱛᱮᱫ
ᱦᱮᱸ ᱚᱱᱠᱟ ᱜᱮ ᱞᱟᱹᱭ ᱛᱟᱦᱮᱱ ᱜᱮ ᱟᱞᱮᱠᱚ ᱞᱟᱹᱭ ᱞᱮ ᱛᱟᱦᱮᱱ ᱜᱮᱭᱟ ᱟᱞᱮ ᱵᱟᱵᱟ ᱛᱮᱠᱚ ᱞᱟᱹᱭᱮᱭᱟ ᱚᱱᱠᱟᱠᱟᱛᱮᱫ ᱜᱮ ᱠᱷᱮᱞᱳᱜ ᱠᱟᱱ ᱛᱟᱦᱮᱱᱟᱞᱮ ᱯᱚᱭᱥᱟ ᱵᱟᱹᱱᱩᱜᱼᱟ ᱪᱟᱸᱫᱟ ᱯᱚᱭᱥᱟ ᱛᱚ ᱱᱩᱭᱟᱜ ᱦᱮᱲ ᱦᱮᱲᱮᱡ ᱠᱟᱛᱟᱭ ᱢᱮ ᱮᱱᱴᱨᱤ ᱟᱵᱚᱱᱟᱭ
ᱦᱮᱸ
ᱠᱷᱮᱞᱚᱜ ᱠᱟᱱ ᱛᱟᱦᱮᱱᱟ ᱱᱚᱛᱮ ᱱᱚᱛᱮ ᱫᱚ ᱦᱮᱡ ᱵᱟᱲᱟ ᱦᱩᱭ ᱟᱠᱟᱱᱟ ᱥᱮ ᱵᱟᱝ ᱟᱞᱮᱥᱮᱫ ᱵᱟᱸᱠᱩᱲᱟ
ᱚᱱᱟ ᱠᱚ ᱵᱟᱸᱠᱩᱲᱟ ᱫᱚ ᱚᱱᱮ ᱟᱭᱢᱟ ᱜᱟᱛᱮ ᱜᱤᱫᱽᱨᱟᱹ ᱠᱚ ᱢᱮᱱᱟᱜ ᱠᱚᱣᱟ ᱜᱟᱛᱮ ᱠᱚ ᱠᱩᱲᱤ ᱜᱤᱫᱽᱨᱟᱹ ᱠᱚ ᱢᱮᱱᱟᱜ ᱠᱚᱣᱟ ᱵᱟᱯᱞᱟ ᱚᱲᱟᱜ ᱠᱚᱲᱮ ᱪᱟᱞᱟᱣ ᱦᱩᱭ ᱠᱟᱱᱟ
ᱚᱠᱟ ᱥᱮᱜ ᱦᱮᱡ ᱦᱩᱭ ᱠᱟᱱᱟ?
ᱚᱱᱛᱮ ᱮᱠᱵᱟᱨᱟᱱᱮ ᱪᱷᱟᱛᱱᱟᱜ ᱥᱟᱹᱭᱤᱰ ᱪᱟᱞᱟᱣ ᱦᱩᱭ ᱠᱟᱱᱟ᱾
ᱚ ᱛᱟᱦᱚᱞᱮ ᱦᱟᱸ ᱟᱞᱮ ᱥᱩᱨ ᱜᱮ ᱛᱚ ᱚᱱᱛᱮ ᱫᱚ
ᱦᱮᱸ ᱢᱟᱱᱮ ᱪᱟᱞᱟᱜ ᱦᱩᱭ ᱞᱮᱱᱟ ᱥᱩᱥᱩᱱᱤᱭᱟᱹ ᱦᱮᱸ ᱥᱩᱥᱩᱱᱤᱭᱟᱹ ᱯᱟᱨᱚᱢ ᱠᱟᱛᱮᱜ ᱥᱮ ᱚᱱᱟ ᱡᱟᱯᱟᱜ
ᱟᱞᱮ ᱡᱚᱯᱚᱜ ᱜᱮ ᱯᱨᱟᱭ ᱥᱟᱜ ᱠᱟᱜ ᱢᱮ
ᱦᱮᱸ ᱟᱨ ᱡᱮᱢᱚᱱ ᱮ ᱤᱢᱱᱤ ᱯᱟᱹᱴᱦᱩᱣ ᱡᱤᱭᱚᱱ ᱨᱮᱫᱚ ᱚᱱᱟ ᱠᱚᱨᱮᱜ ᱫᱩᱧ ᱪᱟᱞᱟᱣᱼᱠᱟᱱ ᱜᱮᱭᱟ ᱱᱮ ᱩᱸᱻ ᱡᱟᱦᱟᱸ ᱥᱩᱥᱩᱱᱤᱭᱟᱹ ᱯᱟᱨᱚᱢ ᱠᱟᱛᱮ ᱢᱤᱴᱟᱝ ᱥᱟᱱᱛᱟᱲ ᱮᱥ ᱠᱩᱞ ᱢᱮᱱᱟᱜ
ᱪᱟᱸᱫᱲᱟ
ᱦᱮᱸ ᱪᱟᱸᱫᱟᱲᱟ
ᱦ ᱦᱮᱸ ᱚᱸᱰᱮ ᱥᱟᱱᱛᱟᱞᱤ ᱢᱮᱱᱟᱜ ᱟᱠᱟᱜ ᱜᱮᱭᱟ᱾
ᱦᱮᱸᱻᱦᱮᱸ ᱚᱸᱰᱮ ᱪᱟᱞᱟᱣ ᱦᱩᱭᱠᱟᱱᱟ ᱡᱚᱠᱷᱚᱱ ᱚᱝᱠᱟ ᱟᱸ ᱢᱟᱫᱽᱫᱷᱚᱢᱤᱠ ᱠᱚ ᱮᱢ ᱦᱩᱭᱩᱜᱼᱟ᱾
ᱦᱩᱸ
ᱮᱭᱤᱪᱮᱥ ᱮᱢ ᱩᱱ ᱥᱚᱢᱚᱭ ᱪᱟᱞᱟᱣ ᱦᱩᱭ ᱠᱟᱱᱟ
ᱦᱮᱸ ᱚᱱᱟ ᱥᱩᱨ ᱨᱮᱱ ᱠᱟᱱ ᱜᱤᱭᱟᱹᱧ᱾
ᱦᱚᱸ ᱤᱧ ᱡᱚᱠᱷᱚᱱ ᱱᱚᱣᱟ ᱫᱤᱥᱚᱢ ᱯᱩᱭᱞᱟᱹᱧ ᱪᱟᱞᱟᱣ ᱠᱟᱱᱟ ᱤᱧ ᱫᱚ ᱢᱟᱱᱮ ᱪᱤᱠᱟᱹᱧ ᱞᱟᱹᱭᱟ? ᱮᱸᱻ ᱡᱮᱢᱚᱱ ᱚᱸᱻ ᱵᱤᱥᱤᱧ ᱧᱮᱞᱟ ᱵᱷᱮᱠᱚᱡ ᱠᱚᱞ ᱠᱚ ᱢᱮᱱᱟᱜᱼᱟ ᱚᱱᱠᱟ ᱥᱮᱞᱚ ᱠᱚ ᱵᱟᱹᱱᱩᱜᱼᱟ᱾
ᱦᱮᱸ ᱱᱚᱛᱮ ᱫᱚ ᱵᱟᱹᱱᱩᱜ ᱠᱟᱫᱟ ᱠᱚᱢ ᱜᱮᱭᱟ
ᱟᱫᱚ ᱵᱩᱫᱷᱤᱭᱤᱟ. ᱧ ᱚᱝᱠᱟ ᱰᱷᱮᱠᱚᱡ ᱠᱟᱛᱮᱫ ᱫᱟᱜ ᱨᱮ ᱛᱩᱯᱩ ᱟᱨᱦᱚ ᱨᱟᱵᱟᱝ ᱫᱤᱱ ᱟᱪᱪᱷᱟ ᱟᱨᱼᱢ ᱛᱳᱯᱩᱜ ᱠᱚ ᱠᱳᱞ ᱠᱮᱫ ᱞᱮᱭᱟ ᱦᱟᱱᱛᱮ ᱮᱠᱵᱟᱨᱮ ᱩᱸ ᱵᱩᱨᱩ ᱡᱟᱯᱟᱜ ᱵᱚᱞᱛᱮ ᱦᱟᱱᱮ ᱮᱠᱵᱟᱫ ᱫᱷᱤᱨᱤ ᱫᱚᱢᱮ ᱢᱮᱱᱟᱜᱼᱟ ᱚᱱᱟ ᱯᱩᱠᱷᱨᱤ ᱨᱮᱫᱚ᱾
ᱚ
ᱚᱱᱟ ᱥᱟ. ᱭᱤᱰ ᱧᱚᱜ ᱨᱮᱜᱮ ᱢᱤᱫᱴᱟ ᱯᱩᱠᱷᱨᱤ ᱛᱟᱦᱮᱸ ᱠᱟᱱᱟ ᱚᱸᱰᱮ ᱛᱩᱯᱩᱞᱮ ᱪᱟᱞᱟᱣ ᱠᱚᱜᱼᱟ ᱟᱨ ᱱᱚᱰᱮ ᱠᱷᱚᱱ ᱠᱤᱱᱛᱩ ᱥᱩᱥᱩᱱᱤᱭᱟᱹ ᱵᱩᱨᱩ ᱧᱮᱞ ᱧᱟᱢᱚᱜᱼᱟ᱾
ᱦᱮᱸ ᱚᱱᱟ ᱫᱚ ᱥᱩᱥᱩᱱᱤᱭᱟᱹ ᱵᱩᱨᱩ ᱥᱩᱨ ᱨᱮᱜᱮ ᱯᱟᱲᱟᱜ ᱠᱟᱱᱟ ᱚᱱᱟ ᱠᱚ
ᱟᱱᱟ ᱟᱯᱮ ᱥᱮᱫ ᱫᱚ ᱟᱱᱮ ᱫᱷᱤᱨᱤ ᱠᱚᱫᱚ ᱵᱟᱹᱲᱛᱤ ᱢᱮᱱᱟᱜᱼᱟ?
ᱦᱮᱸ ᱟᱞᱮ ᱥᱮᱱ ᱫᱚ ᱦᱮᱱᱟᱜ ᱟᱠᱟᱫᱟ᱾
ᱟᱫᱚ ᱚᱱᱟ ᱠᱷᱟᱹᱛᱤᱨ ᱢᱟᱱᱮᱜ ᱟᱯᱮ ᱫᱤᱥᱚᱢ ᱥᱚ ᱚᱞᱮ ᱪᱟᱞᱟᱣ ᱦᱩᱭ ᱞᱮᱱ ᱛᱚ ᱵᱟᱯᱞᱟ ᱚᱲᱟᱜ ᱠᱚᱨᱮ ᱢᱟᱱᱮ ᱮᱠ ᱮᱸ ᱫᱚᱢᱮ ᱡᱚᱠᱦᱚᱱ ᱫᱷᱤᱨᱤ ᱠᱚ ᱨᱮᱭᱟᱲᱚᱜ ᱠᱟᱱᱟ ᱠᱩᱴᱷᱤᱱ ᱪᱷᱟᱴ ᱨᱮᱭᱟᱲ ᱜᱮ ᱵᱩᱡᱷᱟᱹᱜ ᱠᱟᱱᱟ ᱵᱟᱠᱷᱟᱱ ᱞᱚᱞᱚ ᱥᱚᱢᱚᱭ ᱫᱚᱢᱮ ᱞᱚᱞᱚ ᱵᱩᱡᱷᱟᱹᱜᱼᱟ᱾ ᱮᱠᱟᱱ ᱫᱷᱤᱨᱤ ᱠᱚ ᱫᱚᱢᱮ ᱞᱚᱞᱚᱜ ᱠᱟᱱᱟ᱾
ᱱᱮᱛᱟᱨ ᱫᱚ ᱵᱟᱝᱯᱮ ᱦᱮᱡ ᱫᱟᱲᱮᱼᱟ ᱱᱚᱛᱮ ᱫᱚ ᱟᱹᱰᱤ ᱚᱥᱩ ᱟᱹᱰᱤ ᱞᱚᱞᱚᱣᱟ ᱱᱮᱛᱟᱨ ᱫᱚ᱾
ᱦᱮᱸᱼᱮ
ᱮᱞᱟᱝᱼᱟᱹᱰᱤ ᱫᱷᱤᱨᱤ ᱠᱚᱛᱮᱱ ᱠᱷᱟᱱ ᱾
ᱫᱷᱤᱨᱤ ᱠᱚ ᱛᱟᱦᱮᱱ ᱟᱨ ᱡᱮᱢᱚᱱ ᱦᱮᱸ ᱪᱮ ᱮᱢ ᱞᱟ. ᱭ ᱠᱮᱫᱟ?
ᱪᱮᱜ ᱪᱮᱠᱟ ᱦᱚᱭᱩᱜᱼᱟ ᱱᱤᱛᱚᱜ ᱫᱚ?
ᱚ ᱱᱤᱛᱚᱜ ᱫᱚ ᱪᱤᱠᱟᱹ ᱛᱮ ᱫᱚ ᱧᱮᱞᱤᱧ ᱫᱟᱠᱟ ᱠᱩᱧ ᱡᱚᱢᱟ ᱱᱤᱛᱚᱜ ᱫᱚ᱾
ᱩᱸᱻ ᱡᱮ ᱛᱤᱥᱠᱷᱚᱱ ᱵᱮᱵᱦᱟᱨ ᱠᱟᱱᱟᱢ ᱱᱩᱭ ᱮᱯ?
ᱱᱩᱭ ᱫᱩᱧ ᱱᱚᱜᱚᱭ ᱫᱚ ᱵᱟᱨ ᱯᱮ ᱫᱤᱱ ᱦᱩᱭᱩᱜ ᱠᱟᱱᱟ,
ᱚ ᱤᱤᱦᱚ ᱛᱮᱦᱤᱧ ᱯᱳᱭᱞᱟᱹ ᱫᱮᱣ
ᱟᱨ ᱤᱧ ᱥᱟᱶ ᱢᱟ ᱯᱟᱹᱭᱞᱟᱹᱢ ᱜᱟᱯᱟᱞ ᱢᱟᱨᱟᱜ ᱠᱟᱱᱟ
ᱵᱟ ᱟᱨᱚ ᱢᱤᱜᱴᱟᱹ ᱫᱟᱫᱟ ᱥᱟᱞᱟᱜ ᱨᱚᱲ ᱦᱩᱭᱱᱟ ᱱᱟᱥᱮᱱᱟᱜ ᱞᱟᱦᱟ᱾ ᱚᱱᱛᱮ ᱟᱯᱮ ᱥᱮᱱ ᱠᱚᱜᱮ ᱡᱟᱦᱟ ᱛᱤᱱᱟᱹᱜ ᱧᱟᱢᱼᱠᱮ ᱧᱟᱢ ᱠᱮᱫᱮᱭᱟ ᱟᱯᱮ ᱥᱮᱱᱤᱜ ᱠᱟᱱ ᱜᱮᱭᱟ ᱚᱸᱛᱮ
ᱚᱸ
ᱟ ᱱᱤᱭᱟᱹ ᱢᱮᱱᱫᱟ ᱮᱛᱟᱭ ᱠᱟᱱᱟᱹ ᱟᱞᱮ ᱥᱮᱫ ᱫᱚ ᱵᱟᱹᱱᱩᱜ ᱟᱥᱮ ᱵᱟᱱᱩᱜ ᱟ ᱠᱚᱫᱚ᱾
ᱚᱸ